ᱦᱮᱞᱳ
ᱦᱳᱭ ᱜᱚᱝᱠᱮ ᱡᱚᱦᱟᱨ ᱜᱮ᱾
ᱦᱚᱳᱭ ᱜᱚᱢᱠᱮ ᱡᱚᱦᱟᱨ ᱡᱚᱦᱟᱨ᱾
ᱟᱨ ᱨᱚᱲ ᱠᱚ ᱛᱟᱦᱚᱞᱮ ᱪᱮᱫ ᱞᱮᱠᱟ ᱟᱸᱡᱚᱢᱚᱜ ᱠᱟᱱᱟ ᱥᱮ?
ᱦᱳᱭ ᱨᱚᱲ ᱫᱚ ᱱᱤᱛ ᱞᱮᱠᱟ ᱫᱚ ᱢᱚᱡᱽ ᱜᱮ ᱟᱸᱡᱚᱢᱚᱜ ᱠᱟᱱᱟ, ᱟᱨ ᱟᱹᱞᱤᱧᱟᱜ ᱦᱚᱸ ᱪᱮᱫ ᱞᱮᱠᱟ ᱟᱸᱡᱚᱢᱚᱜ ᱠᱟᱱᱟ ᱠᱟᱹᱴᱤᱡ ᱞᱟᱹᱭ ᱧᱚᱜ ᱵᱤᱱ?
ᱦᱳᱭ ᱟᱵᱤᱱᱟᱜ ᱦᱚᱸ ᱱᱤᱛᱚᱜ ᱫᱚ ᱢᱚᱸᱡᱽ ᱜᱮ ᱟᱸᱢᱚᱜ ᱠᱟᱱ ᱛᱟᱵᱮᱱᱟ᱾
ᱦᱳᱭ ᱛᱚ ᱜᱚᱢᱠᱮ ᱱᱟᱯᱟᱭ ᱵᱟᱲᱟ ᱜᱮᱭᱟᱵᱤᱱ ᱥᱮ?
ᱦᱳᱭ ᱱᱟᱯᱟᱭ ᱵᱟᱲᱟᱭ ᱜᱮᱭᱟᱞᱤᱧ ᱱᱤᱛᱚᱜ ᱫᱚ ᱦᱟᱸᱜ ᱪᱟᱸᱫ ᱵᱚᱸᱜᱟ ᱦᱟᱜ ᱫᱟᱭᱟ ᱫᱩᱞᱟᱹᱲ ᱛᱮ᱾
ᱦᱳᱭ ᱟᱨ ᱚᱲᱟᱜ ᱠᱚᱨᱮ ᱡᱚᱛᱚ ᱦᱚᱲᱜᱮ ᱪᱮᱫ ᱞᱮᱠᱟ ᱱᱟᱯᱟᱭ ᱵᱟᱲᱟ ᱜᱮ?
ᱦᱳᱭ ᱱᱤᱛᱳᱜ ᱫᱚ ᱦᱟᱸᱜ ᱥᱟᱱᱟᱢ ᱦᱚᱲᱜᱮ ᱱᱟᱯᱟᱭ ᱜᱮ, ᱟᱨ ᱟᱯᱮ ᱠᱚᱜᱮ ᱚᱠᱟᱞᱮᱠᱟ?
ᱦᱳᱭ ᱟᱞᱮ ᱠᱚᱦᱚᱸ ᱱᱤᱛ ᱫᱚ ᱪᱟᱸᱫᱳ ᱵᱚᱸᱜᱟ ᱫᱟᱭᱟ ᱫᱩᱞᱟᱹᱲ ᱛᱮ ᱱᱤᱛ ᱞᱮᱠᱟ ᱫᱚ ᱢᱚᱡᱽ ᱜᱮ ᱡᱚᱛᱚ ᱦᱚᱲᱜᱮ᱾
ᱟᱪᱪᱷᱟ ᱟᱪᱪᱷᱟ ᱱᱟᱯᱟᱭ ᱠᱟᱛᱷᱟ, ᱦᱳᱭ ᱜᱚᱝᱠᱮ ᱛᱟᱦᱚᱞᱮ ᱦᱮᱸ ᱞᱟᱹᱭ ᱵᱤᱱ,
ᱦᱳᱭ ᱡᱟᱦᱟᱱᱟᱜ ᱢᱤᱫᱴᱮᱱ ᱥᱟᱛᱟᱢ ᱤᱫᱤ ᱠᱟᱛᱮᱜ ᱜᱟᱞᱚᱪ ᱞᱮᱠᱷᱟᱱ ᱫᱚ ᱢᱚᱸᱡᱽ ᱠᱚᱜᱼᱟ ᱦᱮᱸᱥᱮ?
ᱦᱳᱭ ᱦᱳᱭ ᱦᱳᱭ ᱮᱠᱫᱚᱢ
ᱦᱳᱭ ᱛᱚ ᱟᱹᱞᱤᱧᱟᱜ ᱢᱚᱱᱮᱨᱮ ᱢᱤᱫᱴᱮᱱ ᱱᱚᱝᱠᱟ ᱟᱹᱪᱩᱨᱚᱜ ᱠᱟᱱᱟ ᱟᱫᱚ ᱡᱩᱫᱤ ᱚᱱᱠᱟ ᱵᱮᱥ ᱵᱮᱱ ᱵᱩᱡᱷᱟᱹᱣ ᱠᱷᱟᱱ ᱫᱚ ᱦᱮᱸ ᱞᱟᱹᱭ ᱟᱜ ᱵᱤᱱ ᱦᱟᱜ,
ᱦᱳᱭ ᱦᱳᱭ ᱟᱫᱚ ᱢᱟ ᱞᱟᱹᱭᱵᱤᱱ,
ᱦᱳᱭ ᱚᱱᱠᱟ ᱫᱚ ᱱᱟᱦᱟᱜ ᱫᱟᱸᱥᱟᱭ ᱵᱚᱸᱜᱟ ᱤᱫᱤ ᱠᱟᱛᱮᱫ ᱡᱩᱫᱤ ᱜᱟᱞᱚᱪ ᱦᱩᱭ ᱠᱚᱜ ᱠᱮᱭᱟ, ᱪᱮᱫ ᱞᱮᱠᱟ ᱜᱟᱱ ᱠᱚᱜᱼᱟ?
ᱦᱳᱭ ᱦᱳᱭ ᱦᱳᱭ ᱮᱠᱫᱚᱢ ᱡᱚᱛᱷᱟᱛ ᱠᱟᱛᱷᱟ ᱱᱚᱣᱟ ᱦᱚᱸ ᱟᱵᱚᱣᱟᱜ ᱥᱟᱶᱦᱮᱫ ᱨᱮᱱᱟᱜ ᱠᱟᱱᱟ ᱱᱚᱣᱟ ᱫᱟᱸᱥᱟᱭ ᱫᱚ ᱱᱚᱣᱟ ᱵᱟᱨᱮᱛᱮ ᱜᱟᱞᱚᱪ ᱞᱮᱠᱷᱟᱱ ᱫᱚ, ᱟᱹᱰᱤ ᱛᱮᱫ ᱜᱮ ᱡᱩᱛ ᱠᱚᱜ ᱞᱮᱠᱟ ᱟᱹᱞᱤᱧᱟᱜ ᱢᱚᱱᱮ ᱫᱚᱭ ᱢᱮᱱᱮᱫᱼᱟ᱾
ᱦᱳᱭ ᱛᱚ ᱚᱱᱠᱟᱜᱮ ᱟᱵᱚ ᱡᱮᱢᱚᱱ ᱟᱵᱚᱣᱟᱜ ᱯᱚᱨᱚᱵᱽ ᱠᱚ ᱥᱮ ᱵᱟᱦᱟ, ᱥᱚᱦᱚᱨᱟᱭ, ᱥᱮ ᱱᱚᱣᱟ ᱠᱚ ᱞᱮᱠᱟᱜᱮ ᱱᱚᱣᱟ ᱦᱟᱸᱜ ᱟᱵᱚᱣᱟᱜ ᱥᱟᱶᱛᱟ ᱨᱮᱱᱟᱜ, ᱠᱟᱱᱟ ᱢᱮᱱᱛᱮᱫ ᱟᱹᱞᱤᱧ ᱫᱚᱞᱤᱧ ᱵᱟᱲᱟᱭᱟ ᱟᱨ ᱪᱮᱫ᱾
ᱦᱳᱭ ᱦᱳᱭ ᱦᱳᱭ
ᱦᱳᱭ ᱛᱚ ᱜᱚᱢᱠᱮ ᱚᱱᱠᱟ ᱫᱚ ᱟᱹᱞᱤᱧ ᱦᱚᱸ ᱫᱚᱢᱮ ᱢᱟᱲᱟᱝ ᱨᱮᱱᱟᱜ ᱫᱚ ᱦᱟᱸᱜ, ᱵᱟᱝᱞᱤᱧ ᱵᱟᱲᱟᱭᱟ ᱥᱮ ᱡᱟᱦᱟᱸ ᱛᱤᱱᱟᱹᱜ ᱜᱟᱱ ᱞᱤᱧ ᱟᱸᱡᱚᱢ ᱠᱟᱜᱼᱟ ᱤᱱᱟᱹᱜ ᱜᱟᱱ ᱜᱮᱞᱤᱧ, ᱞᱟᱹᱭ ᱥᱟᱰᱮᱭᱟᱵᱤᱱᱟ ᱥᱮ ᱡᱩᱫᱤ ᱟᱵᱮᱱᱟᱜ ᱵᱟᱲᱟᱭ ᱨᱮ ᱢᱮᱱᱟᱜ ᱠᱷᱟᱱ ᱟᱵᱮᱱ ᱦᱚᱸ ᱱᱤᱦᱟᱹᱛ ᱵᱤᱱ ᱞᱟᱹᱭ ᱥᱚᱫᱚᱨᱟ᱾
ᱦᱳᱭ ᱦᱳᱭ ᱮᱠᱫᱚᱢ ᱡᱚᱛᱷᱟᱛ ᱠᱟᱛᱷᱟ᱾
ᱦᱳᱭ ᱛᱚ ᱫᱟᱸᱥᱟᱭ ᱤᱫᱤ ᱠᱟᱛᱮᱫ ᱟᱵᱚᱨᱮᱱ ᱵᱚᱸᱜᱟᱼᱵᱩᱨᱩ ᱫᱚᱠᱚ ᱛᱤᱱᱟᱹᱜ ᱜᱟᱱ ᱠᱟᱹᱴᱤᱡ ᱵᱮᱱ ᱵᱟᱲᱟᱭ ᱦᱚᱪᱚ ᱞᱤᱧ ᱠᱷᱟᱡ ᱫᱚ ᱟᱹᱰᱤᱜᱮ ᱢᱚᱡᱽ ᱠᱚᱜᱼᱟ᱾
ᱚᱱᱠᱟ ᱫᱚ ᱦᱟᱸᱜ ᱫᱟᱸᱥᱟᱭ ᱫᱚ ᱟᱹᱞᱤᱧ ᱦᱚᱸᱞᱤᱧ ᱪᱟᱞᱟᱣ ᱵᱟᱲᱟ ᱟᱠᱟᱱ ᱜᱮᱭᱟ᱾ ᱦᱳᱭ ᱥᱮ ᱠᱟᱹᱴᱤᱠ ᱠᱷᱚᱱ ᱜᱮ ᱫᱟᱸᱥᱟᱭ ᱮᱱᱮᱡ ᱥᱮ ᱫᱟᱸᱥᱟᱭ ᱫᱟᱬᱟᱱ ᱫᱚ ᱨᱟᱹᱥᱠᱟᱹ ᱛᱟᱦᱮᱸ ᱠᱟᱱ ᱛᱟᱹᱞᱤᱧ ᱜᱮᱭᱟ ᱥᱮ ᱱᱤᱛᱚᱜ ᱦᱚᱸ ᱢᱮᱱᱟᱜ ᱛᱟᱞᱤᱧ ᱜᱮᱭᱟ ᱾
ᱦᱳᱭ ᱾
ᱟᱯᱮ ᱦᱟᱸᱜ ᱩᱱᱟᱹᱜ ᱦᱟᱸᱜ ᱵᱩᱴᱟᱹ ᱵᱩᱴᱟᱹ ᱞᱮᱠ ᱞᱮᱠᱷᱟ ᱠᱟᱛᱮᱫ ᱛᱤᱱᱟᱹᱜ ᱛᱤᱱᱟᱹᱜ ᱟᱠᱚ ᱫᱟᱸᱥᱟᱭ ᱨᱮᱱ ᱵᱚᱸᱜᱟ ᱥᱮ ᱫᱟᱸᱥᱟᱭ ᱨᱤᱱ ᱜᱩᱨᱩ ᱚᱱᱟ ᱫᱚ ᱵᱩᱴᱟᱹ ᱵᱩᱴᱟᱹ ᱫᱚ ᱵᱟᱹᱞᱤᱧ ᱞᱟᱹᱭ ᱫᱟᱲᱮᱭᱟᱜᱼᱟ ᱛᱚᱵᱮ ᱡᱩᱫᱤ ᱚᱱᱠᱟ ᱵᱤᱱ ᱞᱟᱹᱭᱟ ᱾ ᱢᱤᱫ ᱵᱟᱨ ᱫᱟᱸᱥᱟᱭ ᱜᱩᱨᱩ ᱣᱟᱜ ᱧᱩᱛᱩᱢ ᱚᱱᱠᱟ ᱠᱟᱛᱮᱜ ᱫᱚᱞᱤᱧ ᱞᱟᱹᱭ ᱫᱟᱲᱮᱭᱟᱜ ᱜᱮᱭᱟ ᱾
ᱦᱳᱭ ᱾ ᱞᱟᱹᱭ ᱵᱤᱱ ᱛᱟᱦᱚᱞᱮ ᱡᱟᱦᱟᱸ ᱟᱹᱵᱤᱱᱟᱜ ᱩᱭᱦᱟᱹᱨ ᱨᱮ ᱢᱮᱱᱟᱜᱼᱟ ᱥᱮ ᱡᱟᱦᱟᱸ ᱛᱤᱱᱟᱹᱜ ᱵᱤᱱ ᱵᱟᱲᱟᱭᱟ ᱾
ᱦᱳᱭ ᱦᱳᱭ ᱟᱫᱚ ᱚᱱᱟ ᱠᱚ ᱢᱩᱫᱨᱮ ᱦᱩᱭᱩᱜ ᱠᱟᱱᱟ ᱠᱚ ᱟᱸᱡᱚᱢ ᱵᱤᱱ ᱯᱳᱞᱳ ᱫᱚ ᱦᱟᱸᱟᱜᱜ ᱫᱟᱸᱟᱭ ᱵᱩᱨᱩ ᱜᱮ ᱡᱟᱦᱟᱸᱭ ᱵᱚᱱ ᱢᱮᱛᱟᱭ ᱠᱟᱱᱟ
ᱦᱳᱭ ᱾
ᱤᱱᱟᱹ ᱛᱟᱭᱚᱢ ᱫᱟᱸᱥᱟᱭ ᱯᱚᱨᱮ ᱵᱷᱩᱩᱭᱟᱹᱝ ᱜᱩᱨᱩ
ᱦᱳᱭ ᱾
ᱠᱟᱢᱨᱩ ᱜᱩᱨᱩ ᱾
ᱦᱳᱭ ᱾
ᱥᱤᱤᱫ ᱜᱩᱨᱩ ᱾
ᱦᱳᱭ ᱾
ᱦᱳᱭ ᱦᱳᱭ ᱱᱚᱜᱼ ᱱᱩᱠᱩᱩᱜᱮ ᱦᱟᱸᱜ ᱡᱟᱹᱥᱛᱤ ᱠᱟᱭ ᱛᱮᱫᱚ ᱟᱹᱞᱤᱧ ᱞᱤᱧ ᱩᱭᱦᱟᱹᱨ ᱧᱟᱢᱮᱫ ᱠᱚᱣᱟ ᱾ ᱛᱚᱵᱮ ᱦᱟᱸᱜ ᱵᱟᱨᱯᱮ ᱥᱮᱨᱢᱟ ᱚᱱᱠᱟ ᱫᱚ ᱫᱟᱸᱥᱟᱭ ᱫᱟᱬᱟᱱ ᱵᱟᱝᱞᱤᱧ ᱪᱟᱞᱟᱣ ᱟᱠᱟᱱ ᱦᱚᱛᱮᱫ ᱛᱮ ᱩᱱᱟᱹᱜ ᱟᱹᱞᱤᱧᱟᱜ ᱢᱚᱱᱮᱨᱮ ᱩᱭᱦᱟᱹᱨ ᱵᱟᱝᱠᱚ ᱦᱤᱡᱩᱜ ᱠᱟᱱᱟ ᱚᱱᱠᱟ ᱡᱩᱫᱤ ᱡᱟᱦᱟᱸᱭ ᱾ ᱠᱚ ᱟᱹᱞᱤᱧ ᱞᱤᱧ ᱞᱟᱹᱭ ᱠᱮᱫ ᱠᱚ ᱚᱱᱟ ᱾ ᱵᱮᱜᱚᱨ ᱡᱩᱫᱤ ᱟᱨᱦᱚᱸ ᱟᱵᱤᱱ ᱢᱤᱫ ᱵᱟᱨ ᱫᱟᱸᱥᱟᱭ ᱜᱩᱨᱩᱩᱣᱟᱜ ᱧᱩᱛᱩᱢ ᱡᱩᱫᱤ ᱩᱭᱦᱟᱹᱨ ᱦᱮᱡ ᱟᱵᱮᱱ ᱠᱟᱱ ᱠᱷᱟᱱ ᱾ ᱟᱹᱞᱤᱧ ᱵᱮᱱ ᱞᱟᱹᱭ ᱟᱹᱞᱤᱧᱚᱜ ᱟᱹᱞᱤᱧ ᱜᱮᱭᱟ ᱦᱩᱱᱟᱹᱝ ᱾
ᱜᱚᱝᱠᱮ ᱚᱱᱠᱟ ᱢᱟ ᱟᱞᱮ ᱴᱚᱴᱷᱟ ᱨᱮᱢᱟ ᱱᱤᱛ ᱢᱟ ᱾ ᱱᱚᱣᱟ ᱟᱵᱚᱣᱟᱜ ᱥᱟᱶᱛᱟ ᱨᱮᱱᱟᱜ ᱠᱟᱱᱟ ᱢᱮᱱᱛᱮ ᱱᱤᱛᱚᱜᱜ ᱡᱟᱦᱟᱸᱭ ᱠᱚᱲᱟ ᱠᱚᱠᱚ ᱦᱟᱨᱟᱜ ᱠᱟᱱ ᱛᱟᱵᱚᱱᱟ ᱱᱩᱠᱩ ᱢᱟ ᱾ ᱟᱵᱚᱣᱟᱜ ᱥᱟᱶᱛᱟ ᱨᱮᱱᱟᱜ ᱠᱟᱱᱟ ᱢᱮᱱᱛᱮ ᱱᱚᱣᱟᱣᱟᱜ ᱜᱮ ᱵᱟᱝᱠᱚ ᱵᱟᱲᱟᱭᱟ ᱛᱚ ᱚᱱᱟ ᱦᱚᱛᱮ ᱛᱮ ᱟᱹᱞᱤᱧ ᱦᱚᱸ ᱪᱮᱫ ᱞᱤᱧ ᱢᱮᱱᱟ ᱦᱟᱲᱟᱢ ᱟᱠᱚᱣᱟᱜ ᱢᱚᱪᱟ ᱠᱷᱚᱱ ᱥᱮ ᱡᱟᱦᱟᱸ ᱛᱤᱱᱟᱹᱜ ᱟᱸᱡᱚᱢ ᱠᱟᱛᱮᱫ ᱡᱟᱦᱟᱸ ᱛᱤᱱᱟᱹᱜ ᱞᱤᱧ ᱵᱟᱲᱟᱭᱟ ᱾ ᱛᱚ ᱡᱟᱦᱟᱸ ᱠᱚᱵᱮᱱ ᱞᱟᱹᱭ ᱵᱟᱡᱟᱣ ᱟᱠᱟᱫ ᱠᱚᱣᱟ ᱾ ᱟᱹᱞᱤᱧ ᱦᱚᱸ ᱱᱤᱝᱠᱩ ᱠᱚᱜᱮᱞᱤᱧ ᱵᱟᱲᱟᱭᱟ ᱥᱮ ᱟᱨᱚ ᱢᱮᱱᱟᱜ ᱠᱚᱣᱟ ᱚᱱᱟ ᱠᱚᱫᱚ ᱦᱟᱸᱜ ᱟᱹᱞᱤᱧ ᱫᱚ ᱩᱱᱟᱹᱜ ᱧᱩᱛᱩᱢ ᱠᱚᱫᱚ ᱦᱟᱸᱜ ᱵᱟᱝᱞᱤᱧ ᱞᱟᱹᱭ ᱥᱚᱫᱚᱨ ᱫᱟᱲᱮᱭᱟᱜ ᱠᱟᱱᱟ ᱪᱮᱫᱟᱜ ᱥᱤᱛ ᱠᱟᱱᱟ ᱦᱚᱸ ᱟᱞᱮ ᱴᱚᱴᱷᱟᱨᱮ ᱱᱚᱣᱟ ᱫᱟᱸᱥᱟᱭ ᱫᱟᱬᱟᱱ ᱥᱮ ᱫᱟᱸᱥᱟᱭ ᱮᱱᱮᱡ ᱱᱚᱣᱟ ᱫᱚ ᱮᱠᱟᱞ ᱜᱮ ᱪᱟᱵᱟᱣ ᱠᱟᱱᱟ ᱢᱮᱱᱞᱠᱷᱟᱱ ᱫᱚ
ᱦᱳᱭ ᱦᱳᱭ ᱦᱳᱭ ᱟᱫᱚ ᱢᱮᱱᱮᱜᱼᱟ ᱞᱤᱧ ᱱᱚᱜᱼᱚᱭ ᱡᱮ ᱦᱟᱸᱜ ᱾ ᱵᱟᱹᱭ ᱵᱟᱹᱭᱛᱮ ᱱᱚᱜᱚᱭ ᱡᱮ ᱱᱚᱣᱟ ᱫᱟᱸᱥᱟᱭ ᱠᱚ ᱢᱟᱞᱚᱴᱚᱜ ᱠᱟᱱᱟ ᱾ ᱟᱨ ᱱᱚᱣᱟ ᱢᱟ ᱟᱵᱚᱣᱟᱜ ᱥᱟᱶᱦᱮᱫ ᱨᱮᱭᱟᱜ ᱢᱤᱫ ᱦᱚᱲᱢᱚ ᱦᱟᱹᱴᱤᱧ ᱠᱟᱱᱟ ᱫᱟᱸᱥᱟᱭ ᱢᱟ ᱥᱮ ᱟᱵᱚᱣᱟᱜ ᱥᱟᱶᱦᱮᱫ ᱨᱮ ᱯᱟᱹᱨᱥᱤ ᱥᱟᱞᱟᱜ ᱱᱚᱣᱟ ᱦᱟᱢᱮᱴ ᱟᱠᱟᱱᱟ ᱾ ᱱᱚᱣᱟ ᱫᱟᱸᱥᱟᱭ ᱛᱟᱵᱚᱱ ᱢᱟ ᱟᱫᱚ ᱱᱚᱣᱟ ᱾ ᱟᱵᱤᱱᱟᱜ ᱢᱚᱱᱮᱨᱮ ᱪᱮᱫ ᱮ ᱞᱟᱹᱭᱟ ᱱᱚᱣᱟ ᱪᱟᱵᱟᱜ ᱵᱮᱥᱟ ᱥᱮ ᱱᱚᱣᱟ ᱫᱚ ᱛᱟᱦᱮᱸ ᱤᱫᱤᱜ ᱜᱮ ᱵᱮᱥᱟ
ᱵᱟᱝᱜᱮ ᱟᱹᱞᱤᱧᱟᱜ ᱢᱮᱱ ᱞᱮᱠᱟ ᱛᱮᱫᱚ ᱱᱚᱣᱟ ᱫᱚ ᱵᱟᱝ ᱪᱟᱵᱟ ᱦᱚᱪᱚᱣᱟᱜ ᱜᱮ ᱢᱚᱡᱟ ᱱᱚᱣᱟ ᱫᱚ ᱟᱵᱚᱣᱟᱜ ᱥᱟᱶᱛᱟ ᱨᱮᱱᱟᱜ ᱠᱟᱱᱟ ᱟᱵᱚᱣᱟᱜ ᱥᱚᱢᱟᱡᱽ ᱨᱮᱱᱟᱜ ᱠᱟᱱᱟ ᱟᱵᱚᱣᱟᱜ ᱥᱟᱶᱦᱮᱫ ᱨᱮᱱᱟᱜ ᱠᱟᱱᱟ ᱾ ᱛᱚ ᱱᱚᱣᱟ ᱫᱚ ᱥᱮᱫᱟᱭ ᱠᱷᱚᱱ ᱟᱵᱚᱨᱮᱱ ᱦᱟᱯᱲᱟᱢ ᱠᱚᱠᱚ ᱟᱞᱚ ᱟᱹᱜᱩ ᱠᱟᱫᱟ ᱛᱚ ᱢᱮᱱ ᱞᱮᱠᱷᱟᱱ ᱫᱚ ᱱᱚᱣᱟ ᱫᱚ ᱟᱵᱚ ᱫᱚ ᱾ ᱦᱤᱲᱤᱧ ᱫᱚ ᱵᱟᱝ ᱫᱚᱨᱠᱟᱨ ᱟᱨᱚ ᱱᱟᱣᱟᱛᱮ ᱟᱹᱨᱩ ᱫᱚᱨᱠᱟᱨ ᱥᱮ ᱱᱟᱣᱟ ᱫᱚᱥᱨᱟ ᱵᱷᱟᱵᱽᱛᱮ ᱟᱵᱚ ᱟᱨᱚ ᱥᱤᱠᱷᱱᱟᱹᱛ ᱫᱚᱨᱠᱟᱨ
ᱦᱳᱭ ᱦᱳᱭ ᱦᱳᱭ ᱟᱫᱚ ᱚᱱᱠᱟᱜ ᱜᱮ ᱫᱟᱸᱥᱟᱭ ᱮᱱᱮᱡ ᱢᱟ ᱚᱱᱠᱟ ᱢᱟ ᱾ ᱦᱸ ᱟᱞᱮ ᱴᱚᱴᱷᱟ ᱠᱚᱨᱮᱢᱟ ᱛᱩᱢᱫᱟᱹᱜ ᱴᱟᱢᱟᱠ ᱠᱚᱢᱟ ᱵᱟᱝᱠᱚ ᱤᱫᱤᱭᱟ ᱟᱨ ᱟᱭᱢᱟ ᱴᱚᱴᱷᱟ ᱠᱚᱨᱮ ᱧᱮᱞ ᱦᱩᱭ ᱟᱠᱟᱱᱟ ᱾ ᱛᱩᱢᱫᱟᱹᱜ ᱴᱟᱢᱟᱠ ᱠᱚᱜᱮ ᱠᱚ ᱤᱫᱤᱭᱟ ᱟᱫᱚ ᱟᱯᱮ ᱴᱚᱴᱷᱟ ᱠᱚᱨᱮᱱᱟᱜ ᱡᱩᱫᱤ ᱵᱮᱱ ᱞᱟᱹᱭ ᱧᱚᱜ ᱞᱮᱠᱷᱟᱱ ᱚᱠᱟᱞᱮᱠᱟ ᱾ ᱪᱮᱫ ᱞᱮᱠᱟ ᱠᱟᱛᱮᱜ ᱫᱟᱸᱥᱟᱭ ᱮᱱᱮᱡ ᱯᱮ ᱪᱟᱞᱟᱜᱼᱟ ᱥᱟᱹᱛ ᱥᱟᱯᱲᱟᱣ ᱠᱚ ᱪᱮᱫ ᱞᱮᱠᱟ ᱚᱱᱟ ᱠᱚ ᱠᱟᱹ ᱠᱟᱹᱴᱤᱡ ᱵᱮᱱ ᱞᱟᱹᱭ ᱧᱚᱜ ᱞᱮᱠᱷᱟᱱ
ᱚᱱᱟ ᱦᱚᱸ ᱟᱹᱰᱤ ᱢᱚᱡᱽ ᱠᱩᱠᱞᱤ ᱵᱮᱱ ᱫᱚᱦᱚ ᱟᱠᱟᱫᱟ ᱥᱮ ᱡᱟᱦᱟᱸ ᱛᱤᱱᱟᱹᱜ ᱞᱤᱧ ᱵᱟᱲᱟᱭᱟ ᱤᱱᱟᱹᱜ ᱫᱚ ᱟᱹᱞᱤᱧ ᱦᱚᱸ ᱟᱵᱮᱱ ᱛᱟᱞᱟ ᱨᱮᱞᱤᱧ ᱨᱚᱲ ᱥᱚᱫᱚᱨᱟ ᱛᱚ ᱟᱞᱮ ᱥᱮᱫ ᱫᱚ ᱱᱚᱝᱠᱟ ᱡᱟᱦᱟᱸ ᱦᱤᱞᱳᱜ ᱠᱚ ᱚᱱᱠᱟ ᱠᱚ ᱵᱚᱸᱜᱟ ᱵᱩᱨᱩ ᱠᱚᱠᱚ ᱫᱚᱦᱚ ᱵᱟᱲᱟ ᱠᱮᱫ ᱠᱚᱣᱟ ᱛᱟᱦᱚᱞᱮ ᱤᱱᱟᱹ ᱦᱤᱞᱳᱜ ᱠᱷᱚᱱᱜᱮ ᱟᱫᱚ ᱦᱟᱸᱜ ᱚᱱᱮ ᱠᱚ ᱚᱰᱠᱚᱜᱼᱟ ᱠᱚ ᱛᱟᱦᱚᱞᱮ ᱚᱱᱟ ᱢᱟᱲᱟᱝ ᱨᱮ ᱚᱱᱮ ᱟᱠᱚ ᱡᱟᱦᱟᱸᱛᱮ ᱚᱱᱠᱟᱱ ᱜᱩᱨᱩ ᱠᱚ ᱥᱟᱶ ᱠᱚ ᱧᱮᱯᱮᱞ ᱧᱟᱯᱟᱢ ᱞᱮᱱᱠᱷᱟᱱ ᱡᱟᱛᱮ ᱟᱠᱚ ᱩᱱᱠᱩ ᱠᱩᱠᱞᱤ ᱨᱚᱯᱚᱲ ᱠᱚ ᱥᱮ ᱛᱮᱞᱟ ᱠᱚ ᱠᱚ ᱮᱢ ᱫᱟᱲᱮᱭᱟ ᱢᱟ᱾ ᱚᱱᱠᱟᱱ ᱵᱟᱠᱷᱨᱟ ᱟᱭᱱᱚᱢ ᱠᱟᱡᱚᱞ ᱠᱚᱦᱚᱸ ᱠᱚ ᱮᱫᱤ ᱛᱚᱨᱟᱭᱟ ᱥᱮ ᱥᱤᱸᱫᱩᱨ ᱠᱚᱦᱚᱸ ᱡᱟᱛᱮ ᱟᱠᱚᱣᱟᱜ ᱚᱱᱟ ᱩᱱᱠᱩ ᱥᱟᱶ ᱧᱮᱯᱮᱞ ᱞᱮᱱ ᱠᱷᱟᱡ ᱚᱱᱟ ᱫᱚ ᱢᱮᱱ ᱛᱮ᱾ ᱩᱯᱨᱩᱢ ᱠᱟᱱᱟ ᱢᱮᱱᱛᱮ ᱥᱮᱫᱟᱭ ᱠᱚ ᱤᱫᱤ ᱛᱟᱦᱮᱱᱟ ᱚᱱᱠᱟᱞᱤᱧ ᱟᱸᱡᱚᱢ ᱟᱠᱟᱫᱟ᱾ ᱛᱚ ᱤᱱᱟᱹ ᱥᱟᱶᱛᱮ ᱚᱱᱠᱟ ᱞᱚᱴᱟ ᱛᱟᱦᱮᱱᱟ ᱥᱮ ᱚᱱᱠᱟ ᱡᱟᱦᱟᱱᱟᱜ ᱠᱚᱭ ᱠᱚ ᱮᱢᱚᱜ-ᱟ ᱚᱱᱟ ᱦᱟᱛᱟᱣ ᱵᱟᱠᱷᱨᱟ ᱥᱮ ᱡᱟᱦᱟᱸ ᱫᱚ ᱪᱟᱣᱞᱮ ᱦᱩᱭᱮᱱ ᱡᱚᱸᱰᱨᱟ ᱦᱩᱭᱮᱱ ᱚᱱᱟ ᱠᱚ ᱵᱟᱠᱷᱨᱟ ᱛᱚ ᱚᱱᱟ ᱞᱟᱹᱜᱤᱫ ᱫᱚ ᱴᱷᱮᱠᱟ ᱥᱮ ᱚᱱᱠᱟ ᱨᱮ᱾ ᱢᱤᱫᱴᱮᱱ ᱵᱟᱵᱮᱨ ᱛᱮ ᱟᱠᱟ ᱠᱟᱛᱮᱫ ᱚᱱᱠᱟ ᱤᱧ ᱧᱮᱞ ᱟᱠᱟᱫ ᱠᱚᱣᱟ᱾ ᱤᱱᱟᱹ ᱛᱟᱭᱚᱢ ᱛᱟᱦᱮᱱ ᱠᱟᱱᱟ ᱠᱚᱨᱛᱟᱞ ᱥᱟᱶ ᱛᱮ ᱥᱮᱠᱨᱟ ᱛᱷᱟᱹᱨᱤ ᱥᱟᱶ ᱛᱮ ᱵᱷᱩᱣᱟᱹᱝ ᱱᱚᱣᱟ ᱠᱚ ᱦᱚᱸ ᱤᱫᱤ ᱞᱤᱧ ᱧᱮᱞ ᱟᱠᱟᱫ ᱠᱩᱣᱟ᱾
ᱟᱪᱪᱷᱟ ᱟᱪᱪᱷᱟ ᱱᱟᱯᱟᱭ ᱠᱟᱛᱷᱟ ᱜᱮ ᱟᱨ ᱛᱟᱦᱚᱞᱮ ᱚᱱᱠᱟ ᱫᱚ
ᱱᱚᱜ-ᱚᱭ ᱚᱱᱠᱟ ᱫᱚ ᱱᱟᱦᱟᱜ ᱩᱱᱟᱹᱜ ᱵᱤᱥᱛᱟᱨ ᱵᱷᱟᱵ ᱛᱮ ᱫᱚ ᱟᱹᱞᱤᱧ ᱦᱚᱸ ᱵᱟᱝᱞᱤᱧ ᱵᱟᱲᱟᱭ ᱠᱟᱫᱟ ᱥᱮ ᱵᱟᱝᱞᱤᱧ ᱪᱮᱫ ᱠᱟᱫᱟ ᱡᱮ ᱵᱟᱨᱭᱟ ᱥᱮ ᱵᱟᱨᱭᱟ ᱫᱟᱸᱥᱟᱭ ᱮᱱᱮᱡ ᱨᱮᱱ ᱡᱟᱦᱟᱸᱭ ᱫᱚ ᱢᱩᱞ ᱠᱤᱱ ᱛᱟᱦᱮᱱᱟ ᱩᱱᱠᱤᱱ ᱠᱷᱚᱱ ᱡᱟᱦᱟᱸ ᱨᱮ ᱠᱚ ᱧᱟᱯᱟᱢᱟ ᱪᱮᱫ ᱞᱮᱠᱟ ᱠᱚ ᱟᱭᱱᱚᱢ ᱠᱟᱡᱚᱞ ᱥᱮ ᱥᱤᱸᱫᱩᱨ ᱠᱚ ᱠᱚ ᱮᱯᱮᱢ ᱪᱟᱯᱟᱞᱚᱜ-ᱟ᱾ ᱥᱮ ᱪᱩᱴᱤ ᱛᱷᱟᱢᱟᱠᱩᱲ ᱠᱚ ᱮᱯᱮᱢ ᱪᱟᱯᱟᱞᱚᱜ-ᱟ ᱱᱚᱣᱟ ᱦᱟᱸᱜ ᱟᱹᱞᱤᱧ ᱫᱚ ᱦᱟᱸᱜ ᱩᱱᱟᱹᱜ ᱵᱮᱥ ᱫᱷᱟᱨᱟ ᱛᱮ ᱫᱚ ᱵᱟᱝᱞᱤᱧ ᱵᱟᱲᱟᱭᱟ᱾
ᱟᱪᱪᱷᱟ ᱟᱪᱪᱷᱟ ᱟᱪᱪᱷᱟ᱾ ᱱᱟᱯᱟᱭ ᱠᱟᱛᱷᱟᱜ ᱜᱮ ᱟᱨ
ᱚᱱᱠᱟ ᱜᱮ ᱟᱯᱮ ᱴ ᱴᱚᱴᱷᱟ ᱨᱮᱱᱟᱜ ᱦᱚᱸ ᱠᱟᱹᱴᱤᱡ ᱵᱮᱱ ᱦᱩᱰᱤᱧ ᱢᱟᱪᱷᱟ ᱛᱮ ᱡᱩᱫᱤ ᱵᱮᱱ ᱞᱟᱹᱭ ᱥᱚᱫᱚᱨ ᱠᱮᱭᱟ ᱛᱚ ᱟᱹᱞᱤᱧ ᱦᱚᱸ ᱟᱹᱰᱤ ᱨᱟᱹᱥᱠᱟᱹ ᱞᱤᱧ ᱟᱴᱠᱟᱨ ᱠᱮᱭᱟ
ᱦᱳᱭ ᱦᱳᱭ ᱦᱳᱭ ᱟᱞᱮ ᱴᱚᱴᱷᱟ ᱨᱮ ᱦᱚᱸ ᱚᱱᱠᱟ ᱜᱮ ᱫᱟᱸᱥᱟᱭ ᱮᱱᱮᱡ ᱫᱚ ᱪᱟᱞᱟᱣ ᱵᱟᱲᱟᱜ ᱜᱮᱭᱟ ᱞᱮ ᱟᱨ ᱪᱟᱞᱟᱜ ᱢᱟᱱᱮ ᱟᱞᱮ ᱥᱮᱱᱟᱜ ᱚᱱᱠᱟ ᱥᱟᱯᱟᱵ ᱠᱚ ᱫᱚ ᱢᱟᱱᱮ ᱨᱩ ᱥᱟᱰᱮ ᱨᱮᱱᱟᱜ ᱥᱟᱯᱟᱵ ᱚᱠᱚᱭ ᱡᱩᱫᱤ ᱵᱮᱱ ᱞᱟᱹᱭᱟ᱾ ᱚᱱᱠᱟ ᱛᱩᱢᱫᱟᱹᱜ ᱴᱟᱢᱟᱠ ᱠᱚ ᱫᱚ ᱟᱞᱮ ᱴᱚᱴᱷᱟ ᱠᱚᱨᱮ ᱫᱚ ᱵᱟᱝ ᱠᱚ ᱤᱫᱤ ᱜᱮᱭᱟ ᱦᱟᱸᱜ ᱟᱞᱮ ᱴᱚᱴᱷᱟ ᱨᱮᱦᱚᱸ ᱚᱱᱠᱟ ᱜᱮ ᱵᱷᱩᱣᱟᱹᱝ ᱛᱟᱦᱮᱱᱟ ᱮ ᱥᱮᱠᱨᱟᱛᱷ ᱦᱟᱹᱨᱤ ᱢᱟᱱᱮ ᱡᱟᱦᱟᱸ ᱟᱵᱮᱱ ᱵᱮᱱ ᱞᱟᱹᱭ ᱠᱮᱫ ᱮᱠᱫᱚᱢ ᱦᱟᱸᱜ ᱮᱠᱫᱚᱢ ᱤᱱᱠᱟ ᱜᱮ᱾
ᱦᱳᱭ ᱦᱳᱭ ᱦᱳᱭ ᱵᱟᱝᱜᱮ ᱚᱱᱠᱟ ᱡᱟᱦᱟᱸ ᱡᱟᱦᱟᱸ ᱴᱚᱴ ᱴᱚᱴᱷᱟ ᱨᱮ ᱡᱮᱢᱚᱱ ᱥᱤᱠᱟᱹᱨ ᱫᱤᱥᱚᱢ ᱨᱮ ᱟᱹᱞᱤᱧ ᱞᱤᱧ ᱚᱱᱠᱟ ᱞᱤᱧ ᱧᱮᱞ ᱠᱟᱜ-ᱟ ᱥᱮ ᱟᱸᱡᱚᱢ ᱠᱟᱜ-ᱟ ᱞᱤᱧ᱾ ᱚᱱᱛᱮ ᱫᱚ ᱵᱟᱝ ᱢᱟ ᱛᱩᱢᱫᱟᱹᱜ ᱴᱟᱢᱟᱠ ᱤᱫᱤ ᱠᱟᱛᱮᱫ ᱦᱚᱸ ᱫᱟᱸᱥᱟᱭ ᱠᱚ ᱫᱟᱬᱟᱱ ᱜᱮᱭᱟ᱾
ᱦᱳᱭ ᱦᱳᱭ ᱦᱳᱭ ᱚᱱᱟ ᱦᱚᱸ ᱟᱹᱞᱤᱧ ᱫᱚ ᱦᱟᱸᱜ ᱢᱮᱫ ᱛᱮ ᱫᱚ ᱵᱟᱹᱞᱤᱧ ᱧᱮᱞ ᱟᱠᱟᱫ ᱞᱮ ᱦᱚᱸ ᱦᱚᱸ ᱛᱚᱵᱮ ᱚᱱᱠᱟ ᱱᱤᱛᱚᱜ ᱢᱟ ᱦᱚᱸ ᱢᱳᱵᱟᱭᱤᱞ ᱯᱷᱳᱱ ᱡᱩᱜᱽ ᱥᱮ᱾ ᱚᱱᱟ ᱠᱚ ᱛᱟᱞᱟ ᱛᱮ ᱜᱮ ᱟᱹᱞᱤᱧ ᱫᱚ ᱞᱤᱧ ᱧᱮᱞ ᱟᱠᱟᱫ-ᱟ ᱚᱱᱟ ᱠᱚ ᱫᱚ᱾
ᱦᱳᱭ ᱛᱚ ᱜᱚᱝᱠᱮ ᱱᱚᱜ-ᱚᱭ ᱡᱮ ᱫᱮᱥ ᱜᱩᱱᱮ ᱵᱷᱮᱥ᱾ ᱟ ᱛᱚ ᱱᱚᱣᱟ ᱛᱚ ᱢᱮᱱ ᱞᱮᱠᱷᱟᱱ ᱫᱚ ᱟᱵᱚ ᱡᱚᱠᱷᱚᱱ ᱥᱟᱱᱛᱟᱲ ᱠᱟᱱᱟᱵᱚᱱ᱾ ᱛᱟᱦᱚᱞᱮ ᱡᱚᱛᱚ ᱠᱤᱪᱷᱩ ᱢᱤᱫ ᱜᱮ ᱪᱮᱫᱟᱜ ᱵᱟᱹᱱᱩᱜ ᱟᱠᱟᱜ ᱛᱟᱵᱚᱱᱟ ᱱᱚᱣᱟ ᱵᱮ ᱨᱚᱲ ᱥᱟᱰᱮ ᱞᱮᱠᱷᱟᱱ ᱫᱚ ᱢᱚᱡᱽ ᱪᱮᱫᱟᱜ ᱥᱮ ᱟᱵᱚ ᱢᱟ ᱡᱚᱠᱷᱚᱱ ᱵᱚᱱ ᱢᱟᱨᱟᱝ ᱵᱩᱨᱩ ᱢᱟᱨᱟᱝ ᱵᱩᱨᱩ ᱡᱟᱦᱮᱨ ᱟᱭᱳ ᱱᱩᱠᱤᱱ ᱜᱮ ᱵᱚᱱ ᱢᱟᱱᱟᱣᱮᱫ ᱠᱤᱱᱟᱹ ᱟᱥᱚᱞ ᱵᱚᱸᱜᱟ ᱢᱟ ᱛᱟᱦᱞᱮ ᱪᱮᱫᱟᱜ ᱵᱟᱹᱠᱤ ᱥᱟᱯᱟᱵ ᱥᱮ ᱵᱟᱠᱤ ᱯᱩᱡᱟᱹ ᱠᱚᱨᱮ ᱫᱚ ᱱᱚᱝᱠᱟ ᱫᱚ ᱪᱮᱫᱟᱜ ᱵᱟᱝ ᱡᱮ ᱢᱤᱫ ᱜᱮᱵᱚᱱ ᱵᱚᱸᱜᱟ ᱵᱩᱨᱩᱜᱼᱟ ᱟᱵᱚ ᱦᱚᱸ ᱡᱮᱦᱮᱛᱩ ᱮᱢ ᱢᱟ ᱢᱤᱫ ᱦᱚᱲᱜᱮ ᱥᱮ ᱵᱟᱨ ᱦᱚᱲ ᱜᱮᱵᱚᱱ ᱮᱢᱟᱣᱠᱤᱱ ᱠᱟᱱᱟ
ᱦᱳᱭ ᱦᱳᱭ ᱟᱫᱚ ᱱᱚᱣᱟ ᱫᱚ ᱱᱚᱣᱟ ᱱᱚᱣᱟ ᱵᱟᱨᱮ ᱛᱮᱫᱚ ᱟᱹᱞᱤᱧ ᱦᱚᱸ ᱩᱱᱟᱹᱜ ᱦᱟᱸᱜ ᱵᱮᱥᱴᱷᱤᱠ ᱵᱟᱹᱞᱤᱧ ᱢᱮᱱ ᱫᱟᱲᱮᱭᱟᱜ ᱠᱟᱱᱟ ᱛᱚᱵᱮ ᱱᱚᱣᱟ ᱨᱮᱱᱟᱜ ᱟᱹᱞᱤᱧ ᱟᱹᱞᱤᱧ ᱡᱟᱦᱟᱸ ᱦᱩᱸ ᱱᱚᱣᱟ ᱦᱟᱱᱟ ᱴᱚᱴᱷᱟ ᱟᱞᱟᱫᱟ ᱱᱚᱣᱟ ᱴᱚᱴᱷᱟ ᱟᱞᱟᱫᱟ ᱚᱱᱠᱟ ᱦᱩᱭᱩᱜ ᱠᱟᱱ ᱛᱟᱵᱚᱱᱟ ᱥᱮ ᱥᱮ ᱥᱟᱱᱟᱢᱟᱜ ᱜᱮ ᱦᱚᱨᱚᱜ ᱵᱟᱸᱫᱮ ᱦᱚᱸ ᱡᱩᱫᱤ ᱵᱮᱱ ᱧᱮᱞ ᱞᱮᱠᱷᱟᱱ ᱟᱨ ᱟᱸᱼᱼ ᱢᱟᱱᱮ ᱨᱚᱲ ᱠᱚᱦᱚᱸ ᱵᱮᱱ ᱧᱮᱞ ᱞᱮᱠᱷᱟᱱ ᱟᱞᱟᱫᱟ ᱟᱞᱟᱫᱟ ᱦᱩᱭᱩᱜ ᱠᱟᱱᱟ ᱱᱚᱣᱟ ᱠᱚᱫᱚ ᱟᱹᱞᱤᱧ ᱫᱚ ᱟᱹᱞᱤᱧᱟᱜ ᱢᱚᱱᱮ ᱨᱮᱫᱚᱭ ᱞᱟᱹᱭᱟ ᱱᱚᱣᱟ ᱫᱚ ᱟᱵᱚ ᱦᱚᱲ ᱦᱚᱯᱚᱱ ᱟᱵᱚ ᱟᱵᱚᱜᱮ ᱡᱩᱢᱤᱫ ᱵᱟᱹᱱᱩᱜ ᱟᱠᱟᱫ ᱵᱚᱱ ᱛᱮᱜᱮ ᱱᱚᱣᱟ ᱫᱚ ᱡᱟᱱᱤᱡ ᱪᱚᱝ ᱱᱚᱣᱟ ᱫᱚ ᱦᱩᱭᱩᱜ ᱠᱟᱱᱟ
ᱮᱠᱟᱞ ᱥᱟᱹᱨᱤ ᱠᱟᱛᱷᱟ ᱛᱚ ᱚᱱᱟ ᱦᱚᱛᱮᱡ ᱛᱮᱜᱮ ᱱᱤᱛᱚᱜ ᱱᱚᱜᱼᱚᱭ ᱢᱤᱫᱴᱮᱱ ᱵᱟᱨᱭᱟ ᱟᱹᱛᱩ ᱵᱮᱱ ᱯᱟᱨᱚᱢ ᱞᱮᱠᱷᱟᱱ ᱜᱮ ᱨᱚᱲ ᱟᱲᱟᱝ ᱥᱮ ᱟᱪᱟᱨ ᱵᱮᱣᱦᱟᱨ ᱥᱮ ᱡᱚᱛᱚ ᱠᱤᱪᱷᱩ ᱜᱮ ᱟᱹᱰᱤ ᱩᱛᱟᱹᱨ ᱵᱚᱫᱚᱞ ᱧᱮᱞᱚᱜ ᱠᱟᱱᱟ
ᱦᱳᱭ ᱦᱳᱭ
ᱦᱳᱭ ᱛᱚ ᱟᱹᱞᱤᱧ ᱫᱚᱞᱤᱧ ᱢᱮᱱᱟ ᱡᱩᱫᱤ ᱵᱚᱱ ᱥᱟᱱᱛᱟᱲ ᱠᱟᱱᱟ ᱥᱮ ᱛᱟᱦᱚᱞᱮ ᱠᱷᱟᱱ ᱫᱚ ᱵᱷᱮᱜᱟᱨ ᱵᱷᱮᱜᱟᱨ ᱫᱚ ᱪᱮᱫᱟᱜ? ᱨᱚᱲ ᱟᱲᱟᱝ ᱥᱮ ᱟᱪᱟᱨ ᱵᱮᱣᱦᱟᱨ ᱥᱮ ᱮᱱᱮᱡ ᱥᱮᱨᱮᱧ ᱡᱚᱛᱚ ᱠᱤᱪᱷᱩ ᱢᱤᱫᱜᱮ ᱛᱟᱦᱮᱸ ᱫᱚᱨᱠᱟᱨ᱾
ᱦᱳ ᱦᱳᱭ ᱮᱠᱫᱚᱢ ᱡᱚᱛᱷᱟᱛ ᱠᱟᱛᱷᱟ
ᱟᱵᱚᱨᱮᱱ ᱵᱷᱤᱛᱟᱹᱨ ᱵᱚᱸᱜᱟ ᱡᱟᱦᱟᱸᱭ ᱢᱟᱨᱟᱝ ᱵᱩᱨᱩ ᱡᱟᱦᱮᱨ ᱡᱟᱦᱟᱸᱭ ᱢᱟᱲᱟᱝ ᱛᱮᱵᱚᱱ ᱮᱢᱟᱣᱠᱤᱱ ᱠᱟᱱᱟ ᱛᱚ ᱵᱚᱸᱜᱟ ᱵᱩᱨᱩ ᱢᱟᱛᱚ ᱡᱚᱛᱚ ᱠᱚ ᱢᱤᱫ ᱜᱮᱭᱟ ᱛᱟᱦᱚᱞᱮ ᱦᱚᱲ ᱫᱚ ᱪᱮᱫᱟᱜ ᱵᱚᱱ ᱵᱷᱮᱫᱟ ᱵᱷᱮᱫᱟ ᱦᱚᱲ ᱦᱚᱸ ᱢᱤᱫ ᱵᱚᱱ ᱛᱟᱦᱮᱱᱟ
ᱦᱳᱭ ᱦᱳᱭ ᱦᱳᱭ ᱵᱮᱜᱮᱛᱷᱚᱨ ᱠᱟᱛᱷᱟ ᱱᱚᱣᱟ ᱫᱚ ᱟᱫᱚ ᱱᱚᱜᱼᱱᱟ ᱠᱟᱛᱷᱟ ᱜᱮ ᱟᱭᱢᱟ ᱟᱭᱢᱟ ᱴᱚᱴᱷᱟ ᱨᱮ ᱟᱭᱢᱟ ᱟᱭᱢᱟ ᱞᱮᱠᱟ ᱵᱚᱱ ᱨᱚᱲᱮᱫᱼᱟ᱾
ᱟᱯᱮ ᱴᱚᱴᱷᱟᱨᱮ ᱟᱞᱟᱫᱟ ᱟᱞᱮ ᱴᱚᱴᱷᱟᱨᱮ ᱟᱞᱟᱫᱟ ᱚᱱᱟ ᱴᱚᱴᱷᱟᱨᱮ ᱦᱚᱨᱚᱜ ᱵᱟᱸᱫᱮ ᱟᱞᱟᱫᱟ᱾ ᱟᱞᱮ ᱴᱚᱴᱷᱟ ᱨᱮ ᱦᱚᱨᱚᱜ ᱵᱟᱸᱫᱮ ᱟᱞᱟᱫᱟ ᱟᱫᱚ ᱱᱚᱣᱟ ᱠᱚ ᱫᱚ ᱟᱸ ᱥᱮ ᱥᱮ ᱡᱟᱦᱟᱱᱟᱜ ᱜᱮᱵᱮᱱ ᱞᱟᱹᱭ ᱟᱯᱮ ᱴᱚᱴᱷᱟ ᱨᱮ ᱟᱞᱟᱫᱟ ᱠᱚ ᱨᱩᱭᱟ ᱱᱚᱣᱟ ᱴᱚᱴᱷᱟ ᱨᱮ ᱟᱞᱟᱫᱟ ᱠᱚ ᱨᱩᱭᱟ ᱟᱫᱚ ᱱᱚᱣᱟ ᱠᱚᱫᱚ ᱚᱠᱟ ᱞᱮᱠᱟ ᱠᱟᱛᱮᱫ? ᱡᱩᱫᱤ ᱟᱵᱚ ᱚᱠᱟ ᱞᱮᱠᱟ ᱦᱚᱨ ᱛᱮᱵᱚᱱ ᱛᱟᱲᱟᱢ ᱞᱮᱠᱷᱟᱱ ᱱᱚᱣᱟ ᱠᱚ ᱡᱚᱛᱚ ᱡᱤᱱᱤᱥ ᱢᱤᱫ ᱠᱚᱜ ᱛᱟᱵᱚᱱᱟ ᱱᱚᱣᱟ ᱡᱩᱫᱤ ᱡᱩᱫᱤ ᱟᱵᱮᱱ ᱵᱮᱱ ᱞᱟᱹᱭ ᱥᱟᱰᱮ ᱞᱮᱠᱷᱟᱱ ᱥᱮ ᱟᱵᱮᱱᱟᱜ ᱩᱭᱦᱟᱹᱨ ᱨᱮ ᱪᱮᱫ ᱮ ᱢᱮᱱ ᱮᱫᱟ?
ᱟᱹᱞᱤᱧ ᱫᱚᱞᱤᱧ ᱢᱮᱱᱟ ᱡᱮ ᱡᱚᱠᱷᱚᱱ ᱟᱵᱚ ᱥᱟᱱᱛᱟᱲᱚᱜ ᱠᱟᱱᱟ ᱵᱚᱱ ᱥᱮ ᱡᱟᱦᱟᱸᱭ ᱫᱚ ᱟᱵᱚ ᱡᱟᱦᱟᱸ ᱛᱤᱱᱟᱹᱜ ᱢᱩᱞᱩᱠ ᱨᱮᱱ ᱦᱚᱞᱳ ᱟᱵᱚᱣᱟᱜ ᱨᱚᱲ ᱟᱲᱟᱝ ᱥᱮ ᱟᱪᱟᱨ ᱵᱮᱵᱷᱟᱨ ᱫᱚ ᱢᱤᱫ ᱛᱟᱦᱮᱸ ᱫᱚᱨᱠᱟᱨ ᱫᱤᱥᱚᱢ ᱢᱟ ᱟᱞᱟᱫᱟ ᱟᱞᱟᱫᱟ ᱫᱤᱥᱚᱢ ᱢᱮᱱᱟᱜ ᱛᱟᱵᱚᱱᱟ ᱡᱷᱟᱲᱠᱷᱚᱸᱰ ᱫᱤᱥᱚᱢ ᱵᱮᱝᱜᱚᱞ ᱫᱤᱥᱚᱢ ᱩᱲᱤᱥᱟ ᱫᱤᱥᱚᱢ ᱛᱚ ᱫᱤᱥᱚᱢ ᱨᱮᱱᱟᱜ ᱵᱟᱝ ᱢᱤᱫ ᱮᱱᱠᱷᱟᱱ ᱪᱤᱠᱟᱹᱭᱮᱱᱟ? ᱵᱮᱝᱜᱚᱞ ᱫᱤᱥᱚᱢ ᱢᱤᱫ ᱴᱚᱴᱷᱟ ᱚᱱᱟ ᱴᱚᱴᱷᱟ ᱥᱚᱸᱜᱮ ᱟᱨ ᱢᱤᱫ ᱴᱚᱴᱷᱟ ᱨᱮᱱᱟᱜ ᱵᱟᱭ ᱢᱤᱞᱟᱹᱜ ᱠᱟᱱᱟ᱾ ᱛᱚ ᱱᱚᱣᱟ ᱫᱚ ᱩᱪᱤᱛ ᱨᱮᱱᱟᱜ ᱥᱮ ᱱᱚᱣᱟ ᱫᱚ ᱢᱚᱡᱽ ᱨᱮᱱᱟᱜ ᱫᱚ ᱟᱹᱞᱤᱧ ᱦᱚᱸ ᱵᱟᱹᱞᱤᱧ ᱢᱮᱛᱟᱜ ᱠᱟᱱᱟ ᱡᱮ ᱢᱤᱫ ᱫᱤᱥᱚᱢ ᱨᱮᱭᱟᱜ ᱟᱞᱟᱫᱟ ᱟᱞᱟᱫᱟ ᱴᱚᱴᱷᱟᱨᱮ ᱟᱞᱟᱫᱟ ᱟᱞᱟᱫᱟ ᱠᱟᱹᱢᱤ ᱦᱚᱨᱟ
ᱦᱳᱭ ᱦᱳᱭ ᱦᱳᱭ
ᱦᱳᱭ ᱚᱱᱟ ᱦᱚᱛᱮᱜ ᱛᱮᱜᱮ ᱱᱤᱛᱚᱜ ᱫᱚ ᱟᱵᱚᱣᱟᱜ ᱱᱚᱜᱼᱚᱭ ᱫᱟᱸᱥᱟᱭ ᱵᱚᱸᱜᱟ ᱦᱚᱸ ᱱᱚᱝᱠᱟ ᱵᱟᱝ ᱫᱚᱠᱚ ᱢᱟᱱᱟᱣᱫᱟ ᱥᱮ ᱱᱚᱜᱼᱚᱭ ᱵᱟᱠᱷᱟᱱ ᱫᱚ ᱡᱮᱦᱮᱛᱩ ᱟᱵᱚ ᱱᱚᱝᱠᱟ ᱵᱚᱱ ᱢᱟᱱᱟᱣᱮᱫᱼᱟ ᱥᱮ ᱛᱟᱦᱚᱞᱮ ᱩᱱᱠᱩ ᱫᱚ ᱪᱮᱫᱟᱜ ᱚᱱᱠᱟ ᱴᱟᱢᱟᱠ ᱛᱩᱢᱫᱟᱹᱜ ᱟᱛᱮ ᱟᱹᱞᱤᱧ ᱫᱚᱞᱤᱧ ᱡᱟᱦᱟᱸ ᱞᱮᱠᱟᱞᱤᱧ ᱟᱹᱞᱤᱧ ᱱᱚᱣᱟ ᱟᱞᱮ ᱴᱚᱴᱷᱟ ᱨᱮᱞᱤᱧ ᱧᱮᱞ ᱟᱹᱜᱩ ᱠᱟᱫᱟ ᱛᱚ ᱴᱟᱢᱟᱠ ᱛᱩᱢᱫᱟᱹᱜ ᱟᱛᱮᱫ ᱫᱚ ᱵᱟᱝᱠᱚ ᱢᱟᱱᱟᱣ ᱜᱮᱭᱟ
ᱚ ᱟᱪᱪᱷᱟ ᱟᱪᱪᱷᱟ ᱦᱳᱭ ᱦᱳᱭ ᱟᱞᱮ ᱴᱚᱴᱷᱟ ᱨᱮᱦᱚᱸ ᱦᱟᱸᱜ ᱱᱚᱝᱠᱟ ᱠᱟᱱ ᱜᱮᱭᱟ ᱚᱱᱠᱟ ᱛᱩᱢᱫᱟᱹᱜ ᱴᱟᱢᱟᱠ ᱫᱚ ᱦᱟᱸᱜ ᱵᱟᱝ ᱠᱚ ᱤᱫᱤ ᱜᱮᱭᱟ
ᱦᱳᱭ ᱛᱚ ᱜᱚᱢᱠᱮ ᱚᱱᱠᱟ ᱢᱟ ᱚᱠᱛᱚ ᱦᱚᱸ ᱢᱩᱪᱟᱹᱫ ᱦᱮᱡ ᱮᱱᱟ ᱛᱚ ᱟᱹᱵᱤᱱ ᱥᱚᱸᱜᱮ ᱱᱚᱝᱠᱟ ᱜᱟᱯᱟᱞᱢᱟᱨᱟᱣ ᱠᱟᱛᱮᱫ ᱟᱹᱰᱤ ᱨᱟᱹᱥᱠᱟᱹ ᱞᱤᱧ ᱟᱴᱠᱟᱨ ᱠᱮᱫᱟ ᱦᱚᱭᱛᱚ ᱡᱩᱫᱤ ᱫᱚᱥᱨᱟ ᱚᱱᱠᱟ ᱚᱠᱛᱚ ᱠᱚ ᱧᱟᱢᱚᱜᱼᱟ ᱛᱚ ᱠᱟᱛᱷᱟ ᱦᱚᱸ ᱱᱤᱦᱟᱹᱛ ᱠᱟᱛᱷᱟ ᱦᱩᱭᱩᱜᱼᱟ
ᱦᱳᱭ ᱦᱳᱭ ᱦᱳᱭ ᱟᱹᱞᱤᱧ ᱦᱚᱸ ᱚᱱᱠᱟ ᱫᱚ ᱦᱟᱸᱜ ᱢᱚᱸᱡᱽ ᱜᱮᱞᱤᱧ ᱟᱹᱭᱠᱟᱹᱣ ᱠᱮᱜᱼᱟ, ᱚᱱᱠᱟ ᱛᱟᱭᱚᱢ ᱫᱟᱨᱟᱢ ᱟᱨᱦᱚᱸ ᱨᱯᱚᱲ ᱦᱩᱭᱩᱜ-ᱟ